ᱦᱮᱞᱳ ᱦᱮᱞᱳ ᱦᱮᱞᱳ ᱦᱮᱞᱳ ᱦᱮᱞᱳ ᱟᱸᱡᱚᱢᱚᱜ ᱠᱟᱱ ᱜᱮᱭᱟ
ᱦᱮᱸ ᱟᱸᱡᱚᱢᱚᱜ ᱠᱟᱱ ᱜᱮᱭᱟ
ᱡᱚᱦᱟᱨ ᱜᱮ
ᱦᱳᱭ ᱡᱚᱦᱟᱨ ᱜᱮ ᱡᱚᱦᱟᱨ ᱜᱮ ᱥᱟᱹᱜᱩᱱ ᱥᱮᱛᱟᱜ
ᱦᱩᱸ ᱥᱟᱹᱜᱩᱱ ᱥᱮᱛᱟ
ᱪᱮᱫ ᱮᱢ ᱪᱤᱠᱟᱹᱭᱮᱫᱟ
ᱪᱮᱫᱜᱮ ᱵᱟᱝ ᱦᱚᱜᱼᱚᱭ ᱰᱟᱹᱝᱨᱤ ᱜᱩᱯᱤ ᱠᱚ ᱦᱮᱡᱽ ᱦᱩᱭ ᱠᱟᱱᱟ ᱟᱨ ᱟᱢᱫᱚ ᱪᱮᱫ ᱠᱚᱢ ᱪᱤᱠᱟᱹᱭᱮᱫᱟ
ᱤᱧ ᱦᱚᱸ ᱦᱚᱜᱼᱚᱭ ᱫᱩᱲᱩᱵ ᱵᱟᱲᱟᱣ ᱠᱟᱱᱟᱹᱧ
ᱚ ᱟᱸ ᱡᱚᱢ ᱵᱟᱲᱟ ᱫᱚ ᱦᱮᱸ ᱡᱚᱢ ᱠᱟᱛᱮᱫ ᱜᱮ ᱱᱚᱜᱼᱚᱭ ᱰᱟᱹᱝᱨᱤ ᱟᱨᱟᱜ ᱦᱩᱭ ᱠᱟᱱᱟ
ᱚ ᱪᱮᱜ ᱡᱮᱢ ᱦᱳᱭ ᱠᱟᱱᱟ?
ᱫᱟᱜ ᱢᱟᱹᱲᱤ ᱟᱨ ᱠᱩᱸᱫᱽᱨᱤ ᱟᱹᱞᱩ ᱩᱛᱩ ᱦᱩᱭ ᱠᱟᱱᱟ
ᱚᱸ
ᱟᱨ ᱟᱢᱫᱚᱢ ᱡᱚᱢ ᱵᱟᱲᱟ ᱠᱟᱫᱟ ᱥᱮ ᱵᱟᱝ?
ᱤᱧ ᱦᱚᱸ ᱦᱚᱞᱟᱱᱟᱜ ᱵᱟᱥᱠᱮ ᱫᱟᱠᱟᱧ ᱡᱚᱢ ᱠᱮᱜᱼᱟ᱾
ᱚ
ᱦᱩᱲᱩ ᱠᱚᱫᱚ ᱯᱮ ᱮᱨ ᱠᱮᱫᱟ ᱥᱮ ᱟᱹᱣᱨᱤ?
ᱦᱮᱸ ᱮᱨ ᱦᱩᱭ ᱠᱮᱫᱮᱞᱮ ᱟᱨ ᱟᱯᱮ ᱫᱚᱯᱮ ᱮᱨ ᱠᱟᱫᱟ ᱥᱮ ᱵᱟᱝ?
ᱟᱞᱮ ᱮᱨ ᱠᱟᱫᱟᱞᱮ ᱟ ᱵᱟᱨᱭᱟ ᱜᱟᱱ ᱵᱟᱹᱠᱤ ᱢᱮᱱᱟᱜᱼᱟ᱾
ᱚ ᱫᱟᱹᱨᱮ ᱠᱟᱱᱟ ᱥᱮ ᱵᱟᱝ ᱦᱩᱲᱩ ᱠᱚᱫᱚ
ᱫᱟᱹᱨᱮ ᱫᱚ ᱫᱟᱹᱨᱮ ᱠᱟᱱᱟ ᱟᱫᱚ ᱵᱟᱭ ᱫᱟᱜᱽ ᱫᱟᱭ ᱤᱭᱟᱹᱜ ᱠᱟᱱ ᱨ
ᱚ
ᱵᱟᱧᱪᱟᱜ ᱟ ᱥᱮ ᱵᱟᱝ ᱚᱱᱟᱜᱤ
ᱟᱨ ᱥᱮᱞᱚ ᱤᱭᱟᱹ ᱠᱚᱫᱚ ᱵᱟᱹᱱᱩᱜ ᱛᱮ ᱥᱟᱵᱢᱟᱨᱥᱟᱞ ᱠᱚ ᱟᱯᱮᱥᱮᱱ?
ᱟᱞᱮ ᱥᱮᱫ ᱫᱚ ᱥᱟᱵᱢᱟᱨᱥᱟᱞ ᱠᱚᱫᱚ ᱵᱟᱹᱱᱩᱜᱼᱟ ᱟᱞᱮᱫᱚ ᱡᱟ ᱥᱮᱨᱢᱟ ᱡᱟᱹᱲᱤ ᱫᱟᱜᱽ ᱛᱮᱜᱮ ᱾
ᱚ
ᱚᱱᱟ ᱵᱷᱚᱨᱥᱟ ᱜᱮ ᱟᱞᱮᱫᱚ
ᱚᱸᱪᱷᱟ ᱟᱨ ᱜᱟᱯᱟ ᱛᱚ ᱟᱵᱟᱵᱚᱛᱤ ᱠᱟᱱᱟ ᱠᱟᱱᱴᱷᱟᱲ ᱠᱚᱯᱮ ᱟᱹᱜᱩ ᱠᱟᱫᱟ ᱥᱮ ᱵᱟᱝ?
ᱟᱹᱣᱨᱤᱞᱮ ᱟᱹᱜᱩᱭᱟ ᱫᱟᱨᱮ ᱦᱮᱱᱟᱜ ᱛᱟᱞᱮ ᱜᱮᱭᱟ ᱟᱫᱚ ᱵᱟᱭ ᱵᱤᱞᱤᱣᱠᱟᱱ ᱫᱟᱹᱨᱮ ᱨᱮᱢᱟ ᱟᱫᱚ ᱵᱟᱡᱟᱨ ᱠᱷᱚᱱᱟᱜ ᱜᱮ ᱤᱫᱤ ᱟᱹᱜᱩᱭ ᱦᱩᱭᱩᱜᱼᱟ᱾
ᱦᱮᱸ
ᱵᱟᱡᱟᱨ ᱠᱷᱚᱱᱟᱜ ᱜᱮ ᱠᱤᱨᱤᱧ ᱟᱹᱜᱩᱭ ᱦᱩᱭᱩᱜᱼᱟ᱾
ᱦᱩᱸ ᱛᱚ
ᱚᱸ ᱟᱯᱮ ᱫᱚ
ᱟᱭᱳᱭ ᱟᱹᱜᱩᱭ ᱜᱮᱭᱟ ᱵᱟᱡᱟᱨ ᱮ ᱥᱮᱱ ᱠᱟᱱᱟᱭ
ᱚ ᱛᱮᱦᱤᱧ ᱮ ᱟᱹᱜᱩᱭᱟᱹ ᱦᱟᱸᱜ? ᱚᱸ ᱟᱨ ᱛᱚᱵᱮ ᱜᱟᱯᱟ ᱟᱢᱵᱟ ᱯᱳᱛᱤ ᱫᱤᱱ ᱨᱮᱫᱚ ᱢᱟᱱᱮ ᱪᱮᱜᱼᱪᱮᱜ ᱠᱚᱯᱮ ᱡᱚᱢ ᱜᱮᱭᱟ?
ᱠᱟᱱᱴᱷᱟᱲ ᱠᱷᱟᱹᱡᱟᱹᱲᱤ ᱩᱞ ᱵᱮᱞᱮ ᱛᱟᱯᱚᱨᱮ ᱯᱤᱴᱷᱟᱹ ᱠᱚ ᱡᱤᱞ ᱯᱤᱴᱷᱟᱹ ᱠᱚ ᱠᱟᱱᱴᱷᱟ ᱨᱤᱱᱟᱝ ᱥᱩᱱᱩᱢ ᱢᱟᱱᱮ ᱱᱩᱪᱤ ᱡᱟᱠ ᱡᱟᱦᱟᱸ ᱠᱚ ᱞᱟᱹᱭᱟ ᱚᱱᱟ ᱠᱚ
ᱚᱝ
ᱟᱨ ᱟᱯᱮ ᱫᱚ ᱪᱮᱜ ᱠᱚᱯᱮ ᱡᱚᱢ ᱜᱮᱭᱟ?
ᱟᱞᱮ ᱫᱚ ᱟᱢᱵᱟᱵᱚᱛᱤ ᱨᱮᱫᱚ ᱵᱟᱞᱮ ᱯᱤᱴᱷᱟᱹᱭ ᱜᱮᱭᱟ ᱦᱤᱛᱚᱜ ᱫᱚ ᱚᱱᱟ ᱠᱟᱱᱴᱷᱟᱲ ᱠᱷᱟᱹᱡᱟᱹᱲᱤ ᱩᱞ ᱚᱱᱟ ᱠᱚᱜᱮ ᱠᱚ ᱡᱚᱢᱟ
ᱛᱟᱞᱮ ᱛᱤᱥ ᱟᱯᱮ ᱫᱚ ᱥᱩᱫᱷᱩ ᱤᱭᱟᱹ ᱨᱮ ᱢᱚᱠᱚᱨ ᱨᱮᱜᱤ ᱮᱱᱮ ᱯᱤᱴᱷᱟ. ᱭᱟᱯᱮ
ᱦᱳᱭ ᱮᱠᱵᱟᱨᱮ ᱥᱟᱠᱨᱟᱛ ᱨᱮ ᱟᱨ ᱥᱚᱦᱚᱨᱟᱭ ᱨᱮ
ᱟᱯᱮ ᱫᱚ ᱪᱤᱠᱟᱹ ᱠᱟᱛᱮᱯᱮ ᱯᱤᱴᱷᱟᱹᱭ ᱜᱮᱭᱟ ᱡᱤᱞ ᱫᱚ ᱩᱛᱩ ᱠᱟᱛᱮᱜ ᱥᱮ ᱵᱮᱨᱮᱞ ᱛᱮᱯᱮ ᱯᱤᱴᱷᱟᱹᱭ ᱜᱮᱭᱟ
ᱟᱞᱮ ᱫᱚ ᱩᱛᱩ ᱠᱟᱛᱮᱫ ᱞᱮ ᱯᱤᱴᱷᱟᱹᱭᱟ ᱞᱟᱦᱟ ᱛᱮᱞᱮ ᱩᱛᱩᱭᱟ ᱛᱟᱨᱯᱚᱨ
ᱚ ᱟᱪᱪᱷᱟ
ᱟᱯᱮ ᱫᱚ
ᱟᱞᱮ ᱦᱚᱸ ᱩᱛᱩ ᱠᱟᱛᱮᱫ ᱜᱮᱞᱮ ᱯᱤᱴᱷᱟᱹᱭ ᱜᱮᱭᱟ
ᱥᱚᱦᱨᱟᱭ ᱨᱮᱫᱚ ᱪᱮᱜ ᱯᱤᱴᱷᱟᱹᱭ ᱯᱮ ᱟᱨ ᱥᱟᱠᱨᱟᱛ ᱨᱮ ᱪᱮᱜ ᱯᱤᱴᱷᱟᱹᱭ ᱟᱯᱮ ᱾
ᱡᱮᱞ ᱯᱤᱴᱷᱟᱹ ᱜᱮ
ᱢᱟᱱᱮ ᱥᱟᱠᱨᱟᱛ ᱨᱮᱦᱚᱸ ᱡᱮᱞ ᱯᱤᱴᱷᱟᱹ ᱜᱮ ᱟᱨ ᱥᱚᱦᱚᱨᱟᱭ ᱨᱮᱦᱚᱸ ᱡᱮᱞ ᱯᱤᱴᱷᱟᱹ ᱜᱮ
ᱦᱮᱸ
ᱟᱞᱮ ᱫᱚ ᱥᱚᱦᱚᱨᱟᱭ ᱨᱮᱫᱚ ᱡᱤᱞ ᱯᱤᱴᱷᱟᱹ ᱥᱟᱨᱡᱚᱢ ᱥᱟᱠᱟᱢ ᱨᱮ
ᱦᱮᱸ ᱥᱟᱨᱡᱚᱢ ᱥᱟᱠᱟᱢ ᱨᱮᱜᱮᱛᱚ
ᱦᱮᱸ ᱟᱨ ᱥᱟᱠ ᱥᱟᱠᱨᱟᱛ ᱨᱮᱫᱚ ᱟᱞᱮ ᱫᱚ ᱥᱩᱱᱢ ᱯᱤᱴᱷᱟᱹ ᱢᱟᱱᱮ ᱥᱩᱱᱩᱢ ᱡᱟᱛᱤ ᱟᱨᱠᱤ ᱢᱟᱱᱮ ᱜᱩᱲ ᱯᱤ ᱴᱷᱟᱹ ᱚᱱᱟ ᱞᱩᱪᱤ ᱠᱚ ᱚᱱᱟ ᱠᱚ ᱟᱨᱠᱤ ᱢᱟᱱᱮ ᱥᱟᱠᱨᱟᱛ ᱫᱚ ᱥᱩᱱᱩᱢ ᱨᱮ ᱪᱷᱟᱠᱟᱣ ᱠᱟᱛᱮᱫ ᱡᱟᱦᱟᱸ ᱯᱤᱴᱷᱟᱹ ᱠᱚ ᱵᱮᱱᱟᱣ ᱦᱩᱭᱩᱜᱼᱟ ᱚᱱᱠᱟᱱᱟᱜ
ᱚ
ᱦᱩᱲᱩ ᱫᱚᱯᱮ ᱢᱟᱱᱮ ᱱᱮᱛᱟᱨ ᱢᱟᱱᱮ ᱮᱨ ᱠᱟᱛᱮᱜ ᱯᱮ ᱤᱭᱟᱹᱭᱟ ᱥᱮ ᱟᱪᱷᱲᱟᱭᱯᱮ
ᱟᱪᱷᱟᱲᱟ ᱫᱚ ᱵᱟᱝ ᱟᱞᱮ ᱫᱚ ᱮᱨ ᱠᱟᱫᱟᱞᱮ ᱱᱚᱣᱟ ᱨᱚᱦᱚᱲ ᱨᱮᱜᱮ
ᱨᱚᱦᱚᱲ ᱨᱮᱜᱮ ᱭᱟᱝ
ᱦᱮᱸ ᱟᱨ ᱟᱯᱮ ᱫᱚ
ᱟᱞᱮ ᱦᱚᱸ ᱚᱱᱠᱟ ᱨᱚᱦᱚᱲ ᱨᱮᱜᱮ ᱟᱫᱚ ᱡᱩᱫᱤ ᱫᱚᱢᱮ ᱡᱟᱹᱯᱩᱫᱟᱭ ᱛᱟᱦᱚᱞᱮ ᱠᱷᱟᱡ ᱫᱚᱞᱮ ᱟᱪᱷᱲᱟᱭᱟ
ᱟᱪᱲᱟ ᱫᱚ ᱯᱚᱨᱮ ᱟᱪᱲᱟᱭ ᱦᱩᱭᱩᱜᱼᱟ ᱚᱱᱟ ᱤᱭᱟᱹ ᱦᱩᱲᱩ ᱧᱩᱛᱩᱢᱤᱧ ᱦᱤᱲᱤᱧ ᱠᱮᱫᱟ ᱯᱟᱭᱮᱥᱟᱠᱚ ᱡᱟᱦᱟᱸ ᱦᱩᱲᱩ ᱚᱱᱟ ᱫᱚᱞᱮ ᱟᱪᱷᱲᱟᱭᱟ
ᱚ ᱯᱟᱭᱮᱥ ᱦᱩᱲᱩ ᱦᱚᱸᱯᱮ ᱨᱚᱦᱚᱭ ᱜᱮᱭᱟ
ᱦᱮᱸ ᱞᱟᱦᱟ ᱫᱷᱟᱣ ᱞᱮ ᱨᱚᱦᱚᱭ ᱞᱟᱜᱼᱟ ᱱᱤᱭᱟᱹ ᱫᱷᱟᱣ ᱦᱚᱞᱮ ᱨᱚᱦᱚᱭᱟ
ᱯᱨᱚᱛᱤ ᱥᱮᱨᱢᱟ ᱜᱮᱯᱮ ᱯᱟᱭᱮᱥ ᱦᱳᱲᱳ ᱯᱮ ᱨᱚᱦᱚᱭᱟ ᱚ ᱟᱨ ᱪᱮᱫ ᱦᱳᱲᱳ ᱠᱚᱯᱮ ᱨᱚᱦᱚᱭ ᱜᱮᱭᱟ
ᱥᱚᱨᱱᱚ ᱟᱨ ᱵᱤᱵᱤ ᱤᱞᱮᱵᱷᱮᱱ
ᱚ ᱟᱞᱮᱥᱮᱫ ᱦᱚᱸ ᱚᱱᱟᱜᱮ ᱪᱟᱞᱟᱜᱼᱟ
ᱳ ᱟᱨ ᱟᱯᱮᱥᱮᱫ ᱫᱚ ᱛᱟᱦᱚᱞᱮ ᱪᱮᱫ ᱞᱮᱠᱟ ᱦᱩᱲᱩ ᱠᱚ ᱪᱮᱫᱠᱟ ᱦᱩᱭᱩᱜᱼᱟ ᱫᱚᱢᱮ ᱥᱮ ᱠᱚᱢ
ᱟᱫᱚ ᱚᱱᱟᱫᱚ ᱡᱚᱛᱚᱱ ᱴᱷᱮᱡ ᱠᱟᱱᱟ ᱠᱷᱮᱴ ᱪᱮᱫ ᱞᱮᱠᱟᱢ ᱡᱚᱛᱚᱱᱟ ᱚᱱᱠᱟ ᱦᱩᱭᱩᱜᱼᱟ
ᱦᱩᱸ ᱚᱱᱟ ᱦᱚᱸ ᱠᱟᱛᱷᱟ ᱠᱟᱱ ᱜᱮᱭᱟ ᱴᱟᱭᱤᱢ ᱨᱮ ᱡᱩᱫᱤ ᱨᱟᱱ ᱠᱚᱦᱚᱸ ᱵᱟᱢ ᱮᱢ ᱫᱟᱲᱟᱜᱼᱟ
ᱴᱟᱭᱤᱢ ᱨᱮ ᱨᱟᱱ ᱠᱚ ᱮᱢᱟᱜ ᱦᱩᱭ ᱟᱨ ᱛᱤᱡᱩ ᱠᱚ ᱞᱟᱜᱟᱣ ᱞᱮᱱ ᱠᱷᱟᱱ ᱤᱭᱟᱹ ᱨᱟᱱ ᱢᱩᱨᱜᱟᱹᱱ ᱠᱚ ᱮᱢᱟᱜ ᱦᱩᱭᱩᱜᱼᱟ
ᱦᱩᱸ ᱟᱨ ᱦᱳᱲᱳ ᱵᱟᱫ ᱠᱟᱛᱮᱫ ᱫᱚ ᱩᱱᱟᱹᱜ ᱫᱤᱭᱮ ᱟᱫᱚ ᱪᱮᱫᱦᱚ ᱵᱟᱯᱮ ᱨᱚᱦᱚᱭ ᱜᱮᱭᱟ ᱱᱚᱶᱟ ᱩᱛᱩ ᱠᱚ ᱢᱟᱱᱮ ᱟᱱᱟᱡᱠᱚ
ᱦᱮᱸ ᱚᱲᱟᱜ ᱚᱲ ᱚᱲᱟᱜ ᱚᱲᱟᱜ ᱨᱮ ᱡᱚᱢ ᱞᱮᱠᱟᱞᱮ ᱨᱚᱦᱚᱭᱟ ᱵᱟᱡᱟᱨ ᱨᱮ ᱟᱹᱠᱷᱨᱤᱧ ᱞᱟᱹᱜᱤ ᱞᱮᱠᱟ ᱫᱚ ᱵᱟᱝ ᱾
ᱟᱨ ᱱᱮᱛᱟᱨ ᱫᱤᱱ ᱢᱟ ᱡᱚᱸᱰᱨᱟ ᱠᱚᱠᱚ ᱨᱚᱦᱚᱭ ᱜᱮᱭᱟ ᱥᱮᱠᱚ ᱨᱚᱦᱚᱭ ᱠᱟᱜ ᱜᱮᱭᱟ ᱵᱟᱹᱧ ᱵᱟᱲᱟᱭ ᱜᱮᱭᱟ ᱟᱯᱮ ᱵᱟᱯᱮ ᱨᱚᱦᱚᱭ ᱜᱮᱭᱟ ᱾
ᱟᱞᱮ ᱫᱚ ᱵᱟᱝᱞᱮ ᱨᱚᱦᱚᱭ ᱜᱮᱭᱟ ᱟᱞᱮ ᱫᱚ ᱨᱚᱦᱚᱭ ᱦᱚᱲ ᱵᱟᱹᱱᱩᱜ ᱠᱚ ᱛᱟᱞᱮ ᱚᱲᱟᱜ ᱨᱮ᱾
ᱚ ᱟᱪᱪᱷᱟ, ᱛᱟᱦᱞᱮ ᱟᱯᱮᱥᱮᱫ ᱩᱛᱩ ᱡᱚᱢ ᱱᱚᱝᱠᱟ ᱪᱟᱥ ᱪᱮᱫ ᱠᱚ ᱦᱩᱭᱩᱜᱼᱟ ᱾ ᱢᱟᱱᱮ ᱡᱟᱦᱟᱸ ᱟᱱᱟᱡᱮᱢ ᱢᱟᱱᱮ ᱵᱮᱥᱤᱢ ᱨᱚᱦᱚᱭᱟ, ᱵᱟᱡᱟᱨᱢ ᱤᱫᱤᱭᱟ, ᱚᱱᱠᱟᱱᱟᱜ ᱟᱯᱮᱥᱮᱫ ᱫᱚ ᱵᱟᱝ ᱦᱩᱭᱩᱜ ᱜᱮᱭᱟ? ᱫᱩᱥᱮ ᱠᱤᱨᱤᱧ ᱠᱟᱛᱮᱫ ᱜᱮᱯᱮ ᱩᱛᱩᱭ ᱜᱮᱭᱟ ᱾
ᱦᱮᱸ ᱟᱫᱚ ᱨᱚᱦᱚᱭ ᱠᱚᱫᱚ ᱠᱚ ᱨᱚᱦᱚᱭ ᱜᱮᱭᱟ ᱚᱱᱠᱟ ᱟᱠᱷᱨᱤᱧ ᱞᱟᱹᱜᱤᱫ ᱦᱚᱸ᱾ ᱦᱮᱸ ᱜᱷᱟᱸᱝᱨᱟ ᱠᱚ ᱨᱚᱦᱚᱭᱟ, ᱵᱮᱸᱜᱟᱲ ᱠᱚ,
ᱚ
ᱟᱨ ᱱᱮᱛᱟᱨ ᱫᱚ ᱤᱭᱟᱹᱠᱚ ᱨᱚᱦᱚᱭ ᱫᱟ, ᱜᱟᱸ ᱵᱤᱞᱟᱛᱤ ᱠᱚᱦᱚᱸ ᱠᱚ ᱨᱚᱦᱚᱭ ᱜᱮᱭᱟ ᱱᱮᱛᱟᱨ ᱫᱚ ᱤᱭᱟᱹ ᱠᱚ ᱨᱚᱦᱚᱭ ᱪᱟᱥ ᱟᱠᱟᱜ᱾ ᱚᱱᱟ ᱠᱚᱧ ᱧᱮᱞᱮᱫᱼᱟ ᱪᱟᱞᱟᱣ ᱞᱮᱱᱟᱹᱧ ᱜᱷᱟᱝᱨᱟ ᱠᱚ ᱨᱚᱦᱚᱭ ᱜᱷᱟᱝᱨᱟ ᱟᱨ ᱱᱮᱛᱟᱨ ᱫᱚ ᱵᱮᱞᱟᱛᱤᱠ ᱠᱚᱫᱚ ᱩᱱᱟᱹᱜ ᱫᱚ ᱵᱟᱹᱱᱩᱜᱼᱟ ᱵᱟ
ᱱᱚᱣᱟ ᱥᱤᱡᱤᱱ ᱩᱰᱩᱠ ᱠᱟᱱᱟ ᱨᱟᱵᱟᱝ ᱫᱤᱱ ᱞᱮᱠᱟ ᱫᱚ ᱵᱟᱝ ᱤᱭᱟᱹᱜ ᱜᱮᱭᱟ ᱛᱚ
ᱚᱸ ᱢᱟᱱᱮ ᱟᱞᱮ ᱥᱮᱫ ᱫᱚ ᱠᱚᱢ ᱜᱮᱠᱚ ᱚᱱᱟ ᱨᱚᱦᱚᱭᱛᱮᱫ ᱫᱚ ᱠᱚᱢ ᱜᱮᱠᱚ ᱟᱠᱷᱨᱤᱧᱟ ᱥᱚᱵᱡᱤ ᱠᱚ ᱩᱱᱟᱹᱜ ᱵᱟᱝᱠᱚ ᱪᱟᱥ ᱜᱮᱭᱟ ᱢᱟᱱᱮ ᱵᱟᱡᱟᱨ ᱨᱮ ᱠᱤᱨᱤᱧ ᱠᱟᱛᱮᱜ ᱠᱚ ᱡᱚᱢᱟ᱾
ᱟᱞᱮ ᱱᱚᱛᱮ ᱢᱟ ᱫᱚᱢᱮ ᱠᱚ ᱪᱟᱥᱟ ᱡᱷᱚᱛᱚ ᱦᱚᱲ ᱚᱲᱟᱜ ᱵᱟᱡᱟᱨ ᱤᱫᱤ ᱞᱮᱠᱷᱟᱱ ᱫᱚᱠᱚ ᱪᱟᱥᱮᱫ ᱜᱮᱭᱟ ᱟᱨ ᱩᱛᱩ ᱡᱚᱢ ᱦᱚᱸ ᱛᱚ ᱡᱟᱦᱟᱸᱭ ᱡᱩᱫᱤ ᱵᱟᱠᱚ ᱤᱫᱤᱭᱟ ᱩᱛᱩ ᱡᱚᱢ ᱞᱮᱠᱟ ᱦᱚᱸᱠᱚ ᱠᱟᱜ ᱠᱟᱱ ᱜᱮᱭᱟ
ᱟᱨ ᱦᱩᱲᱩ ᱨᱚᱦᱚᱭ ᱫᱚ ᱢᱟᱱᱮ ᱚᱠᱟ ᱪᱟᱸᱫᱳ ᱨᱮᱯᱮ ᱨᱚᱦᱚᱭ ᱜᱮᱭᱟ᱾
ᱱᱚᱣᱟ ᱤᱭᱟᱹ ᱠᱷᱚᱱ ᱟᱥᱟᱲ ᱵᱚᱸᱜᱟ ᱥᱮ ᱥᱨᱟᱵᱚᱱ ᱵᱚᱸᱜᱟ ᱠᱷᱚᱱ ᱠᱚ ᱞᱟᱹᱭᱟ ᱤᱧ ᱫᱚ ᱵᱟᱹᱧ ᱵᱟᱲᱟᱭ ᱜᱮᱭᱟ
ᱚᱱᱟ ᱢᱩᱪᱟᱹᱫ ᱥᱮᱫ ᱦᱚᱜ ᱛᱚ ᱟᱥᱟᱲ ᱵᱚᱸᱜᱟ ᱢᱟᱛᱚ ᱦᱟᱸᱜ ᱛᱮᱦᱤᱧ ᱛᱤᱱᱟᱹᱜ ᱦᱳᱭᱱᱟ ᱛᱩᱨᱩᱭ ᱫᱤᱱ ᱦᱩᱭᱱᱟ ᱫᱟᱜ ᱛᱚ ᱵᱟᱭ ᱫᱟᱜ ᱮᱫᱟ ᱠᱷᱚᱱ ᱦᱚᱸ ᱜᱟᱹᱪᱷᱤ ᱠᱚ ᱦᱚᱸ ᱟᱹᱣᱨᱤ ᱦᱟᱨᱟᱜᱼᱟ ᱩᱱᱟᱹᱜ ᱫᱚ᱾
ᱟᱹᱣᱨᱤ ᱦᱟᱨᱟᱜᱼᱟ᱾
ᱟᱥᱟᱲ ᱢᱩᱪᱟᱹᱫ ᱥᱮᱫ ᱠᱷᱚᱱ ᱜᱮ ᱨᱚᱦᱚᱭ ᱫᱚ ᱟᱨᱚᱢᱵᱚᱭᱚᱭ
ᱦᱩᱸ ᱟᱫᱚ ᱫᱟᱜ ᱤᱭᱟᱹ ᱨᱮ ᱫᱟᱜ ᱡᱩᱫᱤ ᱛᱟᱲᱟᱛᱟᱹᱲᱤ ᱫᱟᱜᱟᱭ ᱛᱟᱲᱟᱛᱟᱲᱤ ᱨᱚᱦᱚᱭ ᱦᱩᱭᱩᱜ ᱜᱮᱭᱟ ᱟᱨ ᱪᱟᱨᱟ ᱠᱚ ᱡᱩᱫᱤ ᱦᱮᱸ ᱦᱟᱨᱟ ᱠᱚᱜᱼᱟ ᱛᱟᱦᱚᱞᱮ ᱛᱚ ᱨᱚᱦᱚᱭ ᱦᱩᱭᱩᱜᱼᱟ ᱡᱩᱫᱤ ᱵᱟᱝ ᱮ ᱫᱟᱜᱟᱭ ᱛᱟᱦᱚᱞᱮ ᱪᱤᱠᱟᱹ ᱞᱮᱠᱟᱛᱮᱢ ᱨᱚᱦᱚᱭᱟ?
ᱟᱨ ᱤᱛ ᱫᱚ ᱚᱠᱟ ᱥᱚᱢᱚᱹᱭ ᱯᱮ ᱤᱫ ᱛᱟᱦᱮᱱᱟ?
ᱤᱧᱫᱚ ᱵᱟᱹᱧ ᱵᱟᱲᱟᱭ ᱜᱮᱭᱟ ᱤᱧ ᱫᱩᱧ ᱵᱟᱲᱟᱭᱟ ᱦᱳᱲᱳ ᱵᱮᱞᱮ ᱠᱟᱱᱟ ᱤᱨ ᱠᱟᱜ ᱦᱩᱭᱩᱜᱼᱟ᱾
ᱵᱟ ᱚᱱᱟ ᱨᱮᱭᱟᱜ ᱦᱚᱛᱚ ᱢᱤᱫᱴᱮᱡ ᱚᱠᱛᱚ ᱢᱮᱱᱟᱜᱼᱟ ᱡᱮ ᱱᱚᱣᱟ ᱚᱠᱛᱚ ᱛᱮᱫᱚ ᱵᱮᱞᱮᱜᱼᱟ᱾
ᱤᱧ ᱫᱚ ᱵᱟᱹᱧ ᱵᱟᱰᱟᱭ ᱜᱮᱭᱟ ᱩᱱᱟᱹᱜ ᱚᱠᱛᱚ ᱫᱚ, ᱡᱷᱚᱛ ᱛᱚ ᱦᱳᱲᱩ ᱫᱚ ᱫᱚ ᱵᱟᱝ ᱵᱮᱞᱮᱜᱼᱟ ᱾
ᱥᱚᱦᱚᱨᱟᱭ ᱵᱚᱸᱜᱟ ᱛᱮ ᱵᱮᱞᱮ ᱟᱢ᱾
ᱥᱚᱨᱱᱚ ᱡᱮᱢᱚᱱ ᱚᱱᱟ ᱞᱟᱦᱟ ᱛᱮ ᱵᱮᱞᱮᱜᱟ ᱚᱱᱟ ᱦᱩᱲᱩ ᱟᱨ ᱤᱨ ᱞᱮᱱᱠᱷᱟᱱ ᱡᱮᱢᱚᱱ ᱰᱮᱨᱤ ᱠᱟᱛᱮᱜ᱾ ᱛᱮ ᱵᱮᱞᱮᱭᱟ ᱟᱨ ᱚᱱᱟ
ᱥᱚᱦᱚᱨᱟᱭ ᱥᱮᱫ ᱛᱮ ᱥᱚᱦᱚᱨᱟᱭ ᱵᱚᱸᱜᱟ ᱥᱚᱨᱦᱟᱭ ᱵᱚᱸᱜᱟ ᱛᱮ ᱵᱮᱞᱮ ᱟᱨᱟᱢᱵᱷᱚᱜᱼᱟ᱾ ᱥᱚᱦᱨᱟᱭ ᱥᱚᱦᱨᱟᱭ ᱟᱜᱷᱟᱲ ᱯᱩᱥ ᱦᱟᱨᱤᱡ ᱠᱚ ᱤᱨ ᱜᱮᱭᱟ᱾
ᱦᱩᱸ
ᱢᱟᱱᱮ ᱟᱸᱜᱷᱟᱲ ᱛᱮ ᱢᱟᱱᱮᱢ ᱤᱭᱟᱹ ᱟᱨᱠᱤ ᱢᱩᱪᱟᱹᱫᱚᱜᱼᱟ, ᱟᱨ ᱯᱩᱥ ᱵᱚᱸᱜᱟ ᱛᱮ ᱢᱟᱱᱮ ᱨᱟᱠᱟᱵ ᱪᱟᱵᱟ ᱛᱮ ᱢᱟᱱᱮ ᱯᱩᱥ ᱵᱚᱸᱜᱟ ᱵᱚᱞᱚᱜᱼᱟ᱾
ᱦᱩᱸ
ᱟᱨ ᱤᱭᱟᱹ ᱦᱩᱲᱩ ᱨᱚᱦᱚᱭ ᱯᱚᱨᱮ ᱠᱟᱹᱴᱤᱡ ᱦᱟᱹᱲᱭᱟᱹᱲ ᱧᱚᱜ ᱞᱮᱱᱠᱷᱟᱡ, ᱦᱟᱞᱠᱟ ᱱᱟᱥᱮ ᱦᱟᱨᱟ ᱞᱮᱱᱠᱟᱱᱡ ᱦᱮᱲᱦᱮᱫ ᱜᱮᱭᱟᱯᱮ᱾
ᱦᱮᱸ ᱦᱮᱲᱦᱮᱫ ᱫᱚᱠᱚ ᱦᱮᱲᱦᱮᱫ ᱜᱮᱭᱟ ᱟᱞᱮ ᱫᱚ, ᱩᱸ ᱜᱷᱟᱥ ᱜᱩᱡᱩᱜ ᱨᱟᱱ ᱞᱮ ᱮᱢᱟᱜ ᱜᱮᱭᱟ ᱥᱮ ᱟᱫᱚ ᱵᱟᱞᱮ ᱦᱮᱲᱦᱮᱫ ᱜᱮᱭᱟ᱾
ᱚ ᱟᱨ ᱨᱟᱱ ᱜᱩᱡᱩᱜ ᱨᱟᱱ ᱯᱮ ᱮᱢᱟᱜᱟ ᱦᱩᱲᱳ ᱫᱚ ᱵᱟᱭ ᱠᱷᱚᱛᱤᱭᱟ?
ᱵᱟᱝ ᱚᱱᱟᱜ ᱜᱷᱟᱥ ᱜᱮ ᱜᱩᱡᱩᱜᱼᱟ ᱚᱱᱟ ᱨᱚᱦᱚᱭ ᱢᱤᱫ ᱫᱤᱱ ᱯᱚᱨ ᱵᱟᱝᱠᱷᱟᱱ ᱨᱚᱦᱚᱭ ᱦᱤᱞᱳᱜ ᱦᱚᱸ ᱚᱱᱟ ᱮᱢᱜᱟᱞᱮ ᱵᱟᱞᱤ ᱥ ᱢᱮᱥᱟ ᱠᱟᱛᱮ ᱚᱱᱟ ᱨᱟᱱ, ᱮᱱᱠᱷᱟᱱ ᱟᱫᱚ ᱵᱟᱝ ᱤᱭᱟᱹ ᱵᱟᱝᱠᱷᱟᱱ ᱡᱩᱫᱤ ᱟᱹᱰᱤ ᱜᱟᱱ ᱠᱷᱮᱛ ᱞᱚᱥᱚᱜ ᱦᱩᱭᱱᱟ, ᱟᱫᱚ ᱱᱤᱛᱚᱜ ᱫᱚ ᱵᱟᱢ ᱨᱚᱦᱚᱭ ᱫᱟᱲᱮᱭᱟᱜᱼᱟ, ᱟ ᱮᱢ ᱞᱟᱦᱟ ᱨᱮᱦᱚᱸ ᱠᱚᱱᱚ ᱚᱥᱩᱵᱤᱫᱟ ᱫᱚ ᱵᱟᱝ ᱦᱩᱭᱩᱜ ᱜᱮᱭᱟ ᱟᱫᱚ ᱜᱷᱟᱥᱼᱼ ᱵᱟᱝ ᱦᱩᱭᱩᱜ ᱜᱮᱭᱟ ᱵᱟᱝᱠᱷᱟᱱ ᱦᱮᱲᱦᱮᱫ ᱪᱮᱜᱠᱟ ᱠᱚᱥᱴᱚ ᱵᱩᱡᱷᱟᱹᱜᱼᱟ ᱜᱚᱴᱟ ᱜᱮᱫ ᱮᱱᱭᱟ ᱢᱮᱫᱦᱟ ᱠᱚᱨᱮ ᱛᱤ ᱠᱚᱨᱮ ᱠᱟᱴᱟ ᱠᱚᱨᱮ,
ᱟᱞᱮ ᱥᱮᱫ ᱫᱚ ᱡᱷᱚᱛᱚ ᱦᱚᱲ ᱠᱚ ᱮᱢᱟᱜᱼᱟ ᱾
ᱟᱨ ᱤᱨ ᱫᱚ ᱪᱮᱫ ᱜᱟᱹᱰᱤ ᱛᱮᱯᱮ ᱤᱨ ᱚᱪᱚᱭᱟ, ᱥᱮ ᱛᱤ ᱛᱮᱯᱮ ᱜᱮᱫᱟ?
ᱵᱟᱝ ᱟᱞᱮ ᱫᱚ ᱛᱤ ᱛᱮᱜᱮᱞᱮ ᱜᱮᱫᱟ᱾ ᱟᱞᱮᱥᱮᱫ ᱫᱚ ᱱᱚᱛᱮ ᱫᱚ ᱜᱟᱹᱰᱤ ᱠᱚᱫᱚ ᱵᱟᱝ ᱦᱤᱡᱩᱜ ᱜᱮᱭᱟ ᱚᱱᱟᱫᱚ ᱾ ᱟᱞᱮ ᱫᱚ ᱡᱷᱚᱛᱚ ᱱᱚᱛᱮ ᱟᱞᱮ ᱟᱛᱩ ᱠᱚᱥᱮᱫ ᱱᱚᱣᱟ ᱫᱷᱟᱨᱮ ᱯᱟᱥᱮ ᱠᱚᱨᱮ ᱫᱚ ᱡᱷᱚᱛᱚ ᱤᱭᱟᱹ ᱛᱮᱜᱮ ᱠᱚ ᱤᱨᱟ ᱛᱤ ᱛᱮᱜᱮ ᱠᱚ ᱤᱨ ᱾
ᱟᱯᱮ ᱥᱮᱫ ᱫᱚ ᱜᱟᱹᱰᱤ ᱛᱮᱠᱚ ᱜᱮᱫᱛᱟ ᱥᱮ ᱪᱮᱫ,
ᱦᱮᱸ ᱠᱤᱪᱷᱩ ᱫᱚ ᱜᱟᱹᱰᱤ ᱛᱮᱠᱚ ᱡᱟᱦᱟᱭᱟᱢ ᱚᱱᱠᱟ ᱠᱟᱹᱢᱤᱱ ᱵᱟᱠᱚ ᱧᱟᱢᱮᱫ ᱠᱚᱣᱟ ᱡᱩᱫᱤ ᱢᱟᱨᱟᱝ ᱜᱮᱛᱟ ᱠᱚᱣᱟ ᱡᱩᱫᱤ ᱚᱱᱠᱟ ᱰᱟᱹᱝᱨᱤ ᱠᱚ ᱵᱟᱹᱱᱩᱜ ᱵᱩᱥᱩᱵ ᱫᱚᱠᱚ ᱪᱤᱠᱟᱹᱭᱟᱫᱚ ᱚᱱᱟ ᱛᱮᱜᱮ ᱠᱚ ᱜᱟᱹᱰᱤ ᱛᱮᱜᱮ ᱠᱚ ᱤᱨ ᱚᱪᱚᱭ ᱾
ᱤᱨ ᱟᱞᱮᱫᱚ ᱵᱟᱞᱮ ᱤᱨ ᱦᱚᱪᱚᱭᱟ ᱤᱨ ᱫᱚᱞᱮ ᱟᱨᱞᱮ ᱟᱹᱴᱤᱭᱟ ᱚᱱᱟᱫᱚ ᱦᱚᱯᱟᱨ ᱛᱮᱞᱮ ᱫᱟᱞ ᱦᱚᱪᱚᱭᱟ ᱾
ᱦᱩᱸ ᱦᱚᱯᱟᱨ ᱛᱮ ᱫᱟᱞ ᱥᱩᱵᱤᱫᱟ ᱥᱮ ᱰᱟᱭᱨᱮᱴ ᱚᱱᱟ ᱾ ᱡᱟᱦᱟᱸ ᱯᱩᱭᱞᱳ ᱠᱷᱮᱛ ᱨᱮᱜᱮ ᱦᱩᱲᱩ ᱵᱚᱥᱛᱟ ᱨᱮ ᱥᱟᱸᱵᱟᱣ ᱠᱟᱛᱮ ᱠᱚ ᱟᱹᱜᱩᱭᱟ ᱚᱱᱟᱴᱟᱜ ᱥᱩᱵᱤᱫᱟᱜᱼᱟ ᱾
ᱤᱧᱫᱩᱧ ᱞᱟᱹᱭᱟ ᱚᱱᱟᱴᱟᱜ ᱫᱚ ᱵᱟᱝ ᱥᱩᱵᱤᱫᱟ ᱠᱟᱨᱚᱱ ᱚᱱᱟᱴᱟᱜ ᱫᱚ ᱵᱮᱥᱤ ᱦᱤᱨᱤᱡᱚᱜᱼᱟ, ᱧᱮᱞ ᱢᱮᱥᱮ ᱚᱱᱟ ᱛᱮᱸᱜᱳ ᱛᱟᱦᱮᱱᱟ ᱚᱫᱫᱷᱮᱠᱟᱜ ᱜᱮᱞᱮ ᱠᱚ ᱜᱚᱸᱰᱮᱞ ᱠᱚᱜᱼᱟ ᱛᱚᱠᱷᱚᱱ ᱚᱥᱩᱵᱤᱛᱟᱜ ᱚᱱᱟ ᱦᱩᱲᱩ ᱠᱚ ᱡᱷᱚᱛᱚ ᱡᱟᱠᱟ ᱪᱟᱞᱟᱜ ᱾
ᱦᱮᱸ ᱦᱮᱸ ᱟᱨ ᱚᱱᱟ ᱦᱚᱸ ᱟᱨ ᱢᱤᱫᱴᱟᱝ ᱚᱥᱩᱵᱤᱫᱟ ᱦᱩᱭᱩᱜᱩᱜᱼᱟ ᱪᱤᱫ ᱚᱱᱟ ᱫᱚ ᱦᱳᱲᱩ ᱴᱟᱜ ᱵᱮᱨᱮᱞ ᱜᱮ ᱛᱟᱦᱮᱱᱟ ᱾
ᱦᱮᱸ ᱟᱨᱦᱚ ᱛᱟᱥᱮ ᱞᱟᱜᱟᱣ ᱟᱱᱤᱜᱼᱟ ᱾
ᱛᱟᱥᱮ ᱞᱟᱜᱟᱣ ᱢᱮ ᱟᱨ ᱦᱚᱯᱟᱨ ᱛᱮᱠᱷᱟᱡ ᱫᱚ ᱟᱫᱚ ᱚᱱᱟ ᱫᱚ, ᱢᱟᱱᱮ ᱮᱠᱟᱞᱛᱮ ᱦᱩᱲᱩ ᱦᱚᱸ ᱨᱚᱲᱚᱜ ᱠᱟᱱ ᱛᱟᱢᱟ ᱛᱟᱥᱮ ᱵᱟᱭ ᱞᱟᱜᱟᱣ ᱢᱮ,
ᱵᱟᱝ ᱞᱟᱜᱟᱣ ᱟᱢᱟ, ᱠᱩᱴᱤ ᱠᱚᱦᱚᱸ ᱵᱟᱝ ᱛᱟᱦᱮᱸᱭᱮᱱᱟ ᱡᱷᱚᱛᱚ ᱴᱷᱤᱠ ᱜᱤ ᱛᱟᱦᱮᱸᱭᱮᱱᱟ ᱾
ᱟᱞᱮ ᱫᱚ ᱦᱟᱸᱜ ᱜᱟᱹᱰᱤ ᱛᱚ ᱵᱟᱞᱮ ᱤᱨ ᱦᱚᱪᱚᱭ ᱜᱮᱭᱟ ᱟᱞᱮ ᱫᱚ ᱛᱤ ᱛᱮᱜᱮᱞᱮ ᱤᱨᱟ ᱾
ᱟᱫᱚ ᱦᱚᱸᱜᱼᱚᱱᱟ ᱤᱭᱟᱹ ᱦᱩᱲᱩ ᱫᱚ ᱯᱟᱭᱮᱥ ᱡᱟᱦᱟᱸ ᱦᱩᱲᱩ ᱞᱟᱹᱭ ᱦᱩᱭᱩᱜ ᱠᱟᱱᱟ ᱾ ᱚᱱᱟ ᱫᱚ ᱟᱹᱰᱤ ᱵᱚᱲᱚ ᱵᱚᱲᱚ ᱚᱱᱟ ᱫᱚ ᱞᱟᱹᱵᱤᱜ ᱜᱮᱭᱟ ᱥᱮ ᱠᱷᱚᱲ ᱠᱚ ᱾ ᱵᱩᱥᱩᱵ ᱟᱨᱠᱤ ᱟᱫᱚ ᱚᱱᱟ ᱫᱚ ᱫᱟᱞ ᱫᱚ ᱵᱟᱝ ᱚᱱᱟᱛᱮ ᱟᱫᱚ ᱚᱱᱟ ᱫᱚ ᱦᱩᱲᱩᱞᱮ ᱨᱚᱦᱚᱭ ᱜᱮᱭᱟ, ᱚᱱᱟ ᱦᱩᱲᱩ ᱫᱚ ᱤᱭᱟᱹ ᱛᱤᱜᱮᱞᱮ ᱫᱟᱞ ᱦᱚᱪᱚᱭᱟ ᱾ ᱠᱳᱯᱟᱴ
ᱜᱟᱹᱰᱤ ᱛᱮ ᱚᱸ
ᱚᱱᱟ ᱫᱚ ᱫᱚᱢᱮ ᱞᱟᱹᱵᱤᱜ ᱤᱭᱟᱹ ᱵᱩᱥᱩᱵ ᱠᱚ ᱾ ᱟᱫᱚ ᱡᱩᱫᱤ ᱢᱮᱥᱤᱱ ᱛᱮᱢ ᱫᱟᱞᱟ ᱯᱩᱨᱟᱹ ᱠᱷᱟᱹᱨᱟᱹᱜᱼᱟ ᱥᱟᱨᱟ ᱜᱷᱟᱹᱲᱤᱡ ᱜᱤ ᱾
ᱦᱩᱸ ᱟᱨ ᱟᱯᱮ ᱦᱩᱲᱩ ᱛᱚᱞ ᱥᱩᱢᱟᱹᱭ ᱦᱮᱸ ᱟᱴᱤ ᱟᱴᱤ ᱜᱮᱯᱮ ᱫᱚᱦᱚᱭᱟ, ᱥᱮᱯᱮ ᱵᱤᱸᱰᱟᱹᱭᱟ ᱾
ᱵᱤᱸᱰᱟᱹ ᱟᱹᱴᱤ ᱪᱮᱫ
ᱵᱤᱸᱰᱟᱹ ᱠᱟᱛᱷᱟ ᱵᱟᱢ ᱵᱩᱡᱷᱟᱹᱜ ᱡᱟᱦᱟᱸ ᱯᱩᱭᱞᱚ